ᱟ ᱦᱳᱭ ᱜᱮ ᱜᱚᱢᱠᱮ᱾
ᱦᱮᱸ ᱡᱚᱦᱟᱨ ᱜᱚᱝᱠᱮ ᱟᱨ ᱪᱮᱫ ᱞᱮᱠᱟ ᱛᱚᱵᱮ ᱵᱮᱥ
ᱪᱮᱞᱮᱠᱟ ᱚ ᱦᱳᱭ ᱱᱤᱛ ᱵᱮᱲᱟ ᱫᱚ ᱱᱟᱱᱟᱜ ᱵᱮᱥ ᱵᱟᱲᱟ ᱜᱮ ᱟᱨ ᱟᱵᱮᱱ ᱜᱮ ᱞᱟᱹᱭ ᱵᱮᱱ ᱚᱱᱛᱮ ᱜᱮ ᱟᱵᱮᱱ ᱪᱮᱫ ᱞᱮᱠᱟ ᱢᱮᱱᱟᱜ ᱵᱮᱱᱟ?
ᱦᱚᱸ ᱵᱮᱥ ᱵᱮᱲᱟ ᱜᱮ ᱱᱤᱛ ᱦᱟᱵᱤᱡ ᱫᱚ ᱟᱫᱚ ᱱᱚᱜ-ᱚᱭ ᱮᱱᱛᱚ ᱦᱚᱸ ᱫᱟᱜᱮᱜ ᱠᱟᱱᱟ ᱟᱨ ᱥᱤᱛᱩᱝ ᱦᱚᱸᱭ ᱥᱤᱛᱩᱧᱮᱫ ᱠᱟᱱᱟ, ᱟᱫᱚ ᱚᱱᱮ ᱚᱱᱠᱟ ᱠᱚ ᱢᱮᱱ ᱟᱠᱟ-ᱟ ᱠᱷᱩᱜ ᱢᱟᱸᱫᱟ ᱛᱷᱚᱲᱟ ᱛᱟᱦᱮᱸ ᱤᱫᱤᱜ ᱜᱮᱭᱟ ᱱᱟᱦᱟᱜ ᱱᱚᱣᱟ ᱠᱟᱹᱢᱤ ᱫᱤᱱ ᱨᱮ᱾
ᱦᱳᱭ ᱜᱚᱝᱠᱮ ᱮᱱᱛᱮᱫ ᱱᱤᱛᱚᱜ ᱢᱟ ᱮᱱᱛᱮᱱ ᱫᱟᱜ ᱟᱥᱟᱲ ᱥᱚᱲᱟᱵᱚᱱ ᱫᱤᱱ ᱠᱟᱱᱟᱱ, ᱫᱟᱜ ᱡᱟᱹᱲᱤ ᱥᱮᱨᱢᱟ ᱫᱟᱹᱲᱤ ᱫᱤᱱ ᱠᱟᱱ ᱟᱫᱚ ᱱᱤᱛᱚᱜ ᱫᱚ ᱠᱷᱟᱹᱞᱤ ᱠᱷᱮᱛ ᱞᱚᱥᱚᱫ ᱨᱮᱜᱮ ᱛᱟᱦᱮᱱ ᱦᱩᱭᱩᱜ ᱠᱟᱱ ᱛᱟᱵᱚᱱᱟ ᱛᱚ᱾ ᱟᱨ ᱫᱟᱜ ᱫᱟᱜ ᱛᱮ ᱥᱤᱭᱳᱜ ᱠᱚ ᱦᱩᱭᱩᱜ ᱠᱟᱱᱟ ᱫᱟᱜ ᱫᱟᱜ ᱛᱮ ᱜᱟᱹᱶᱷᱤ ᱪᱟᱞᱟᱣ ᱠᱚ, ᱫᱟᱜ ᱫᱟᱜᱛᱮ ᱦᱩᱲᱩ ᱨᱚᱦᱚᱭ ᱠᱚ᱾ ᱟᱫᱚ ᱚᱱᱟ ᱛᱷᱚᱲᱟ ᱜᱟᱱ ᱫᱚ ᱱᱟᱦᱟᱜ ᱚᱱᱟ ᱟᱨ ᱪᱮ ᱪᱚᱴ ᱪᱟᱸᱫᱚᱳᱭᱥᱜ ᱫᱟᱭᱟ ᱵᱚᱸᱜᱟ ᱛᱮ ᱱᱟᱜ ᱚᱱᱠᱟ ᱫᱚ ᱵᱟᱝ ᱨᱩᱣᱟᱹᱣᱟ ᱢᱟᱱᱮᱱᱴᱷᱤᱠᱼᱴᱷᱟᱠ ᱜᱮ ᱱᱟᱦᱟᱜ ᱦᱟᱞ ᱪᱟᱯᱷᱩᱞ ᱠᱟᱜ ᱛᱮ ᱪᱟᱵᱟ ᱜᱚᱫᱚᱜᱼᱟ ᱚᱱᱟ ᱫᱚ ᱦᱳᱭ᱾
ᱴᱷᱤᱠ ᱴᱷᱤᱠ᱾
ᱦᱳᱭ ᱛᱟᱦᱚᱞᱮ ᱛᱚᱵᱮ ᱛᱤᱱᱟᱹᱜ ᱡᱷᱟᱹᱞ ᱠᱮᱫᱼᱟ ᱵᱮᱱ ᱛᱚᱵᱮ ᱨᱚᱦᱚᱭ ᱠᱟᱹᱢᱤ ᱠᱚᱫᱚ ᱱᱟᱦᱟᱜ?
ᱮᱦ ᱟᱹᱰᱤ ᱢᱚᱸᱡᱽ ᱵᱮᱱ ᱠᱩᱞᱤ ᱠᱮᱫ ᱞᱤᱧᱟ ᱟᱨ ᱱᱚᱣᱟ ᱟᱨᱮ ᱟᱞᱤᱧ ᱱᱱᱤᱛᱚᱜ ᱟᱨᱞᱤᱧ ᱞᱟᱹᱭᱟᱵᱮᱱᱟ᱾ ᱧᱮᱞ ᱢᱮ ᱜᱚᱝᱠᱮ ᱟᱠᱮᱥᱮ ᱪᱮᱦᱚᱸ ᱱᱚᱜᱼᱚᱸᱭ ᱱᱮᱥ ᱢᱟ ᱟᱰᱤ ᱢᱚᱡᱽ ᱜᱮ ᱱᱤᱛ ᱦᱤᱵᱤᱜ ᱫᱚ ᱵᱚᱞᱮ, ᱛᱤᱱᱟᱹᱜ ᱵᱚᱞᱮ ᱡᱟᱹᱨᱩᱲᱟ ᱫᱟᱜ ᱵᱚᱞᱮ ᱱᱚᱣᱟ ᱷᱟᱨ ᱨᱮ? ᱟᱹᱰᱤ ᱢᱚᱡ ᱜᱮ ᱪᱟᱸᱫᱚ ᱵᱚᱸᱜᱟ ᱦᱚᱭ ᱡᱟᱲᱤᱣ ᱠᱟᱜ ᱵᱚᱱᱟ ᱯᱟᱥᱮᱡ ᱟᱨ ᱧᱮᱞᱮᱜ ᱠᱟᱹᱱᱟᱹᱧ ᱟᱨ ᱟᱞᱮᱥᱮᱜ ᱦᱚᱸᱜᱼᱚᱝᱠᱟ᱾ ᱰᱤ ᱢᱚᱡᱽ ᱜᱮ ᱨᱚᱦᱚᱭ ᱪᱟᱞᱟᱜ ᱠᱟᱱᱟ ᱫᱟᱜ ᱦᱚᱸ ᱟᱨ ᱧᱮᱞ ᱫᱟᱞᱤᱧ ᱵᱚᱞᱮ ᱟᱞᱮ ᱵᱟᱹᱭᱦᱟᱹᱲ ᱫᱚ ᱦᱟᱸᱜ, ᱱᱚᱜᱼᱚᱸᱭ ᱡᱷᱚᱛᱚ ᱜᱮ ᱵᱟᱹᱭ-ᱵᱟᱹᱭ ᱛᱮ ᱨᱚᱦᱚᱭ ᱪᱟᱵᱟᱜ ᱥᱮᱡ ᱪᱟᱞᱟᱜ ᱠᱟᱱᱟ᱾ ᱚᱱᱮ ᱱᱟᱦᱟᱜ ᱜᱟᱴᱟ-ᱜᱩᱴᱩ ᱨᱮᱭᱟᱜ ᱜᱮᱹ ᱥᱟᱨᱮᱜ ᱵᱟᱲᱟᱣ ᱠᱟᱱᱟᱦ ᱟᱨ ᱪᱮᱫᱟᱜ ᱡᱮ ᱱᱚᱣᱟᱨᱮ ᱛᱷᱚᱲᱟ ᱜᱟᱱ ᱚᱠᱟ ᱜᱟᱲᱤᱜ ᱫᱟᱜ ᱩᱱᱟᱹᱜ ᱵᱟᱱ ᱴᱷᱮᱲᱟᱣ ᱜᱚᱫᱚᱜ ᱜᱮᱭᱟ᱾ ᱟ ᱚᱱᱮ ᱫᱟᱜ ᱫᱟᱭ ᱟᱨᱦᱚᱸ ᱟᱸᱡᱮᱜ ᱜᱚᱫᱚᱜᱼᱟ, ᱚᱱᱟ ᱜᱟᱲᱤᱡ ᱴᱮᱠᱴᱟᱨ ᱠᱚ ᱵᱟᱝ ᱧᱟᱢ ᱵᱟᱲᱟ ᱜᱚᱫᱚᱜ ᱜᱮᱭᱟ᱾ ᱟᱫᱚ ᱚᱱᱮ ᱚᱝᱠᱟ ᱜᱮ ᱦᱟᱸᱜ ᱟᱞᱮᱥᱮᱫ ᱫᱚ, ᱚᱱᱮ ᱴᱮᱠᱴᱟᱨ ᱵᱷᱚᱨᱥᱟ ᱜᱮ ᱛᱚ, ᱟᱫᱚᱞᱮ ᱠᱟᱢᱤᱭᱮᱜ ᱜᱮᱭᱟ ᱟ ᱚᱱᱮ ᱜᱟᱹᱭ ᱱᱟ, ᱰᱟᱝᱨᱤ ᱠᱚᱫᱚ ᱶᱟᱜ ᱱᱤᱛᱚᱜ ᱫᱚ ᱵᱟᱹᱱᱩᱜ ᱠᱚᱣᱟ ᱡᱤᱥᱛᱤ ᱫᱚ᱾ ᱰᱤ ᱢᱤᱜ, ᱵᱟᱨ ᱦᱚᱲ ᱜᱮ ᱦᱟᱸᱜ ᱢᱮᱱᱟᱜ ᱠᱚᱣᱟ ᱟᱨ ᱱᱮ ᱚᱱᱟ ᱛᱮᱜᱮ ᱱᱟ ᱜᱟᱹᱭ, ᱰᱟᱝ ᱜᱟᱹᱱᱟ ᱰᱟᱹᱝᱨᱤ ᱠᱩ ᱵᱟᱹᱱᱩᱜ ᱠᱚᱛᱤ ᱜᱤ ᱦᱟᱸᱜ ᱟᱱᱟ ᱜᱷᱟᱴᱟ-ᱜᱷᱩᱴᱩ ᱨᱮᱭᱟᱜ ᱫᱚ ᱚᱱᱟ ᱞᱮᱴ ᱧᱚᱜ ᱠᱟᱱᱟᱻ᱾ ᱟᱨ ᱱᱟᱴ ᱜᱟᱹᱰᱤ ᱠᱚᱛᱮᱢ ᱠᱚᱭᱚᱨ ᱠᱷᱟᱜ ᱢᱟ ᱚᱠᱟ ᱜᱷᱟᱹᱲᱤᱜ ᱵᱟᱝ ᱧᱟᱢᱚᱜ ᱜᱮᱭᱟ᱾ ᱟᱫᱚ ᱚᱱᱮ ᱚᱠᱟ ᱛᱮᱜᱮ ᱞᱮᱴ ᱠᱟᱱᱟ ᱟᱠᱷᱟᱡ ᱫᱚ ᱟ ᱪᱟᱵᱟ ᱠᱚᱜ ᱜᱮᱭᱟ ᱟᱞᱮ ᱥᱮᱜ ᱫᱚ᱾ ᱟᱨ ᱟᱯᱮ ᱥᱮᱭᱟᱜ ᱩᱸᱠᱮ ᱢᱟᱛᱚᱢ ᱞᱟᱹᱭᱟ ᱪᱮᱜ ᱞᱮᱠᱟ ᱟᱯᱮ ᱥᱮᱜ ᱦᱚᱸ ᱛᱤᱱᱟᱹᱜ ᱦᱟᱹᱵᱤᱡ ᱠᱟᱹᱢᱤ ᱦᱚᱨᱟ ᱠᱚ ᱪᱟᱞᱟᱣ ᱤᱫᱤ ᱠᱟᱱᱟ?
ᱟ ᱦᱳᱭ ᱜᱚᱝᱠᱮ, ᱦᱮ ᱠᱟᱹᱢᱤ ᱦᱚᱨᱟ ᱠᱚᱫᱚ ᱱᱷᱟᱜ ᱤᱧ ᱞᱟᱹᱭ ᱠᱷᱟᱱ ᱦᱟᱸᱜ ᱟᱦ ᱱᱤᱛ ᱠᱟᱛᱮᱜ ᱫᱚ ᱮᱱᱛᱮᱱ ᱥᱮᱫᱟᱭ ᱠᱚᱫᱚ ᱱᱟᱦᱟᱜ ᱵᱚᱱ ᱧᱮᱞᱟ ᱡᱮ ᱟᱵᱚ ᱨᱮᱱ ᱦᱟᱯᱲᱟᱢ ᱠᱚ ᱢᱟᱱᱮᱜ ᱩᱱ ᱜᱷᱟᱹᱲᱤᱜ ᱫᱚ ᱠᱟᱰᱟ, ᱰᱟᱹᱝᱨᱤ ᱠᱳ ᱵᱤᱛᱠᱤᱞ ᱠᱳ, ᱜᱟᱹᱭ ᱱᱟᱦᱮᱞ ᱠᱚ, ᱮᱹ ᱠᱟᱰᱟ ᱱᱟᱦᱮᱞ ᱠᱚ ᱟᱸᱜ ᱛᱮᱦᱮᱸ ᱠᱟᱱᱟ ᱟᱫᱚ ᱩᱱ ᱡᱚᱠᱷᱮᱡ ᱫᱚ ᱱᱷᱟᱜ ᱟᱰᱤ ᱟᱸᱴ ᱠᱩᱜ ᱢᱟᱱᱮᱢ ᱡᱩᱢᱤᱫ ᱠᱮᱛᱮᱜ ᱠᱚ ᱠᱷᱮᱛ ᱨᱮᱠᱚ ᱪᱟᱞᱟᱜ ᱠᱟᱱ ᱛᱷᱮᱱᱟ ᱟ ᱠᱚ ᱥᱤᱭᱮᱹᱜ ᱠᱟᱱ ᱛᱮᱦᱮᱱᱟ᱾ ᱢᱮᱱᱠᱷᱟᱱ ᱱᱤᱛ ᱠᱮᱛ ᱛᱮ ᱢᱟ ᱵᱟᱵᱚᱱ ᱟᱥᱩᱞᱮᱜ ᱠᱚ ᱚᱝᱠᱟ ᱢᱟ᱾ ᱜᱚᱲᱟ ᱯᱮᱨᱮᱡ ᱜᱟᱹ, ᱰᱟᱝᱨᱟ ᱦᱚᱸ ᱵᱟᱹᱱᱩᱜ ᱠᱚᱛᱟ ᱵᱚᱱ᱾ ᱟᱫᱚ ᱱᱤᱛ ᱠᱮᱛᱮᱜ ᱢᱟ ᱜᱚᱫ ᱡᱚᱛᱚ ᱜᱮ ᱚᱱᱟ ᱴᱮᱠᱴᱚᱨ ᱜᱟ ᱰᱤ ᱵᱚᱱ ᱞᱟᱜᱟᱣᱮᱜ ᱠᱟᱱᱟ ᱟᱨ ᱚᱱᱟ ᱴᱮᱠᱴᱟᱨ ᱜᱟᱹᱰᱤ ᱛᱮ ᱱᱟᱦᱟᱜ ᱵᱚᱱ ᱟ ᱥᱤᱭᱮᱜ ᱠᱟᱱᱟ ᱟᱨ ᱚᱱᱟ ᱛᱮᱜᱮ ᱱᱟᱦᱟᱜ ᱪᱟᱥ ᱠᱟᱢᱤ ᱠᱚ ᱫᱚ ᱵᱚᱱ ᱯᱩᱨᱟᱹᱣᱮᱜ ᱠᱟᱱᱟ᱾ ᱟᱫᱚ ᱟᱛᱩ ᱨᱮᱱ ᱦᱚᱲ ᱫᱚ ᱢᱤᱜᱴᱮᱱ ᱱᱤᱛᱚᱜ ᱫᱚ ᱱᱚᱣᱟ ᱢᱤᱴ ᱵᱚᱱ ᱟᱣᱥᱟᱱ ᱠᱟᱱᱟ ᱡᱟᱦᱟᱸ ᱠᱟᱢᱤ ᱞᱟᱹᱜᱤᱫ ᱛᱮ ᱱᱟᱦᱟᱜ ᱟᱱᱮ ᱯᱮ ᱫᱤᱱ ᱞᱟᱜᱟᱣ ᱵᱚᱱ ᱠᱟᱱ ᱛᱷᱮᱱ ᱢᱤᱜᱴᱮᱜ ᱠᱷᱮᱛ ᱥᱤᱭᱮᱜ ᱨᱮ᱾ ᱚᱱᱟ ᱱᱟᱦᱟᱜ ᱱᱤᱛᱚᱜ ᱢᱤᱜ ᱜᱷᱟᱱᱴᱟ ᱛᱮᱵᱚᱱ ᱥᱤ ᱜᱟᱴ-ᱜᱩᱰᱟᱹᱣᱮᱜ ᱠᱟᱱᱟ, ᱜᱟᱹᱰᱤ ᱛᱮ ᱦᱳᱭᱥᱮ᱾ ᱟᱫᱚ ᱚᱱᱟ ᱢᱤᱫ ᱜᱷᱟᱱᱴᱟ ᱨᱮᱦ ᱦᱩᱭ ᱜᱚᱫᱚᱜ ᱠᱟᱱᱟ, ᱟᱫᱚ ᱥᱚᱢᱚᱭ ᱦᱚᱸ ᱵᱟᱧᱪᱟᱜ ᱠᱟᱱ ᱛᱟᱵᱚᱱᱟ ᱟᱨ ᱦᱩᱲᱩ ᱨᱚᱦᱚᱭ ᱠᱚᱦᱚᱸ ᱢᱚᱱᱟ ᱚᱱᱟ ᱫᱚᱥ- -ᱟᱨ ᱦᱤᱞᱟᱹᱜ ᱠᱷᱚᱡ ᱥᱮ ᱩᱱ ᱦᱤᱞᱟᱹᱜ ᱟᱭᱩᱵ ᱵᱮᱞᱟ ᱠᱷᱚᱡ ᱜᱮᱭᱟᱵᱚᱱ ᱮᱛᱷᱚᱵ ᱪᱚ ᱫᱟᱲᱮᱭ ᱠᱚᱣᱟ᱾ ᱟᱫᱚ ᱥᱚᱢᱚ ᱭᱚᱸ ᱵᱟᱧᱪᱟᱣ ᱱᱟ ᱟᱨ ᱤᱭᱟᱹ ᱦᱚᱸ᱾ ᱟᱫᱚ ᱢᱤᱜᱴᱮᱱ ᱫᱚ ᱵᱷᱟᱜᱤ ᱜᱮ ᱦᱩᱭ ᱠᱟᱱᱦᱟ ᱟᱨ ᱟᱲᱮ ᱞᱟᱜ ᱠᱷᱚᱸ ᱱᱟᱦᱟᱸᱜ ᱟᱱᱟ ᱜᱟᱹᱰᱤ ᱠᱚᱛᱮ ᱵᱮᱱ ᱥᱤ ᱪᱚᱭ ᱠᱷᱟ ᱟᱲᱤ ᱞᱟ ᱦᱚᱸ ᱵᱟᱝ ᱦᱩᱭᱩᱜᱼᱟ᱾ ᱚᱱᱟ ᱥᱟᱭᱤᱰ ᱛᱮ ᱱᱟᱦᱟᱜ, ᱚᱱᱟ ᱟᱸ ᱢᱚᱸᱡᱽ ᱜᱮ ᱢᱤᱱᱟᱜᱼᱟ, ᱚᱱᱟᱭ ᱜᱮᱜ ᱜᱤᱰᱤᱭᱟ ᱱᱟᱦᱟᱜ ᱚᱱᱟ ᱯᱟᱹᱪᱨᱤ ᱠᱩ ᱥᱟᱭᱤᱴ-ᱥᱟᱭᱤᱴ ᱛᱮ ᱰᱤ ᱢᱚᱡᱽ ᱦᱚᱭ᱾ ᱦᱚᱭ ᱜᱚᱝᱠᱮ, ᱦᱚᱭ-ᱦᱚ
ᱦᱚᱭ ᱜᱚᱝᱠᱮ, ᱟᱪᱷᱟ᱾ ᱟᱰᱤ ᱵᱮᱥ ᱵᱮᱸ ᱨᱚᱲ ᱠᱮ ᱟᱨ ᱜᱚᱝᱠᱮ, ᱟᱯᱮ ᱥᱮᱜ ᱵᱚᱞᱮ ᱠᱟᱹᱢᱤ ᱵᱚᱞᱮ ᱢᱩᱪᱟᱹ ᱣᱮᱜ ᱪᱟᱞᱟᱜ ᱠᱟᱱᱟ ᱥᱮ ᱣᱮ ᱪᱮᱜ ᱞᱮᱠᱟ ᱯᱮ ᱢᱩᱪᱟᱹᱜ ᱵᱟᱲᱟ ᱠᱮᱫᱟ ᱯᱮᱥᱮ? ᱯᱮ ᱥᱟᱹᱨᱫᱤ ᱵᱟᱲᱟᱣ ᱠᱟᱱᱟ, ᱛᱷᱩᱲᱟ ᱟᱱᱟ ᱛᱟᱨᱟᱢ ᱞᱟᱹᱭ ᱧᱚᱜ ᱞᱟᱝᱟ?
ᱟ ᱦᱳᱭ ᱜᱚᱝᱠᱮ᱾ ᱱᱚᱣᱟ ᱪᱟᱥ ᱠᱟᱹᱢᱤ ᱢᱟ ᱱᱟᱦᱟᱜ ᱡᱚᱛᱚ ᱦᱚᱲ ᱜᱮ ᱮᱫᱚᱢ ᱟᱥᱟᱲ ᱟ ᱥᱨᱟᱵᱟᱱ ᱨᱮᱢᱟ ᱱᱟᱦᱟᱜ ᱟᱹᱰᱤ ᱡᱳᱨ ᱞᱟᱜᱟᱣ ᱠᱟ ᱛᱮ ᱵᱚᱱ ᱠᱟᱹᱢᱤ ᱛᱮᱦᱮᱸᱱᱟ᱾ ᱢᱮᱱ ᱠᱮᱭᱟᱢ ᱮᱠᱫᱚᱢ ᱢᱟᱱᱮ ᱡᱚᱛᱚ ᱦᱚᱲ ᱠᱩᱥᱤ ᱨᱟᱹᱥᱠᱟᱹ ᱠᱟᱛᱮᱜ ᱡᱚᱛᱚ ᱦᱚᱲ ᱠᱷᱮᱛ ᱵᱟᱹᱭᱦᱟᱹᱲ ᱨᱮᱜᱮ ᱵᱚᱱ ᱧᱟᱯᱟᱢᱚᱜ᱾ ᱛᱮᱦᱮᱸᱱᱟ ᱟᱫᱚ ᱚᱱ ᱛᱮ ᱨᱮᱜᱮ ᱵᱚᱱ ᱧᱟᱯᱟᱢᱚᱜ ᱛᱮᱦᱮᱸᱱᱟ ᱟᱫᱚ ᱩᱱᱠᱩ ᱦᱚᱸᱵᱚᱱ ᱧᱮᱞ ᱠᱚᱣᱟ ᱱᱟᱦᱟᱜ ᱠᱚ ᱡᱳᱨ ᱠᱟᱜᱼᱟ ᱛᱚ ᱟᱵᱚ ᱦᱚᱸ ᱚᱱᱟ ᱟᱵᱚᱣᱟᱜ ᱟᱢᱟᱜ ᱯᱟᱥᱮ ᱠᱷᱮᱛᱨᱮᱱ ᱡᱟᱦᱟᱸᱭ ᱦᱚ ᱡᱩᱫᱤ ᱠᱚ ᱨᱚᱦᱚᱭᱟ᱾ ᱛᱟᱦᱚᱞᱮ ᱫᱚ ᱟᱢᱦᱚᱸ ᱚᱱᱟ ᱩᱱ-ᱩᱱ-ᱩᱱᱠᱩ ᱥᱟᱣ ᱛᱮᱜᱤ ᱱᱟᱦᱟᱜ ᱨᱚᱦᱚᱭ ᱦᱩᱭᱩᱜ ᱛᱟᱢᱟ᱾ ᱟᱨ ᱵᱟᱠᱷᱟᱡ ᱢᱚᱸᱡᱽ ᱱᱟᱦᱟᱜ ᱵᱟᱝ ᱤᱠᱟᱹᱜᱼᱟ ᱠᱚ ᱚᱸᱰᱮ ᱠᱷᱮᱛ ᱠᱚᱨᱮ ᱥᱮᱜ ᱧᱟᱯᱟᱢ ᱠᱚ ᱵᱟᱝ ᱦᱩᱭᱩᱜ-ᱟ ᱦᱳᱭ ᱥᱮ᱾ ᱟᱫᱚ ᱱᱟᱦᱟᱜ ᱵᱟᱨᱟᱵᱟᱹᱨᱤ ᱞᱮᱠᱟ ᱞᱟᱝ ᱱᱚᱛᱮᱧ ᱢᱮᱱ ᱠᱷᱟᱡ ᱵᱟᱨᱟᱵᱟᱹᱨᱤ ᱞᱮᱠᱟᱞᱮ ᱨᱚᱦᱚᱭ ᱪᱟᱵᱟᱣ ᱠᱟᱜ ᱟᱞᱮ ᱫᱚ᱾ ᱟᱨ ᱱᱤᱛᱚᱜ ᱫᱚ ᱠᱷᱟᱹᱞᱤ ᱵᱟᱹᱫᱽ ᱜᱮ ᱵᱟᱹᱠᱤ ᱢᱮᱱᱟᱜ, ᱛᱟᱦᱚᱞᱮ ᱜᱚᱝᱠᱮ ᱟᱵᱮᱱ ᱜᱤ ᱞᱟᱹᱭ ᱵᱮᱱ ᱚᱱᱛᱮ ᱪᱤ ᱞᱮᱠᱟ? ᱪᱤᱞᱠᱟ ᱯᱮ ᱨᱚᱦᱚᱭ ᱠᱟᱜ ᱛᱟᱵᱩᱱᱟ ᱟᱹᱣᱨᱤ ᱥᱮ ᱢᱚᱱᱮ ᱦᱟᱸᱜ ᱵᱟᱨᱟᱵᱟᱨᱤ ᱠᱮᱫᱟ ᱯᱮ ᱥᱮ ᱟᱹᱣᱨᱤ ᱯᱮ ᱨᱚᱦᱚᱭ? ᱪᱟᱜ ᱠᱟᱜ ᱛᱟᱵᱚᱱᱟ, ᱪᱤᱞᱠᱟ ᱞᱟᱹᱭ ᱵᱮᱱ ᱛᱷᱚᱲᱟ ᱠᱷᱚᱵᱚᱨ ᱠᱚ?
ᱟᱹᱰᱤ ᱢᱚᱸᱡᱽ ᱵᱮᱱ ᱞᱟᱹᱭ ᱠᱮᱜᱼᱟ, ᱟᱨ ᱟᱹᱞᱤᱧ ᱦᱚᱸ ᱱᱚᱰᱮ ᱵᱮᱱ ᱞᱟᱹᱭ ᱠᱮᱜ ᱞᱮᱠᱟ ᱜᱮ ᱟᱹᱞᱤᱧ ᱦᱚᱞᱤᱧ ᱞᱟᱹᱭᱟ ᱯᱟᱥᱮ ᱱᱟᱦᱟᱸᱜ ᱚᱱᱟ ᱱᱤᱛ ᱢᱟ ᱱᱤᱥᱢᱟ ᱟᱹᱰᱤ ᱢᱚᱡᱽ ᱤᱭᱟᱹ ᱫᱟᱜ ᱠᱮ ᱟᱨ ᱠᱟᱹᱢᱤ ᱦᱚᱸ ᱚᱱᱮ ᱚᱱᱟᱛᱮ ᱜᱟᱹᱰᱤ ᱛᱮᱵᱚᱱ ᱥᱤᱭᱮᱜ ᱛᱮ ᱟᱹᱰᱤ ᱩᱥᱟᱹᱨᱟᱜ ᱠᱟᱱ ᱜᱮᱭᱟ, ᱟᱫᱚ ᱚᱱᱮ ᱜᱮᱞᱤᱧ ᱢᱮᱱᱮᱜ ᱠᱟᱱᱟ ᱟᱞᱮ ᱥᱮᱡ ᱫᱚ ᱱᱟᱦᱟᱜ ᱵᱟᱝ ᱵᱤᱞᱟᱹᱱᱟ ᱚᱱᱟ᱾ ᱵᱩᱨᱩ ᱫᱤᱥᱟᱹᱢ ᱧᱚᱜ ᱠᱟᱱ ᱜᱮᱭᱟ ᱦᱟᱸᱜ ᱵᱤᱨ ᱠᱩ ᱢᱮᱱᱟᱜ-ᱟ ᱟᱨ ᱚᱱᱟᱛᱮ ᱠᱷᱮᱛ ᱫᱚ ᱦᱟᱸᱜ ᱵᱚᱞᱮ ᱵᱟᱝ ᱞᱮᱵᱚᱞᱟ ᱢᱤᱜ ᱨᱚᱠᱚᱢ ᱫᱚ᱾ ᱟᱫᱚ ᱟᱫᱚᱢ ᱥᱮᱜ ᱫᱚ ᱦᱟᱸᱜ ᱱᱟᱞᱟ ᱱᱟᱞᱟᱛᱮ ᱢᱮᱱᱟᱜᱼᱟ ᱥᱚᱠᱲᱟᱼᱥᱚᱠᱲᱟ ᱧᱚᱜ ᱛᱮ᱾ ᱟᱨ ᱟᱫᱚᱢᱟᱜ ᱫᱚ ᱦᱟᱸᱜ ᱜᱷᱩᱴᱩ ᱜᱷᱩᱴᱩ ᱛᱮᱦᱚᱸ ᱢᱤᱱᱟᱜ ᱜᱮᱭᱟ ᱟᱫᱚ ᱚᱱᱮ ᱚᱱᱟ ᱜᱮᱞᱤᱧ ᱢᱮᱱᱮᱜ ᱠᱟᱱᱟ ᱥᱮ ᱞᱟᱛᱟᱨ ᱨᱮᱭᱟᱜ ᱫᱚ ᱵᱟᱹᱭᱦᱟᱹᱲ ᱠᱚᱫᱚ ᱦᱟᱸᱜ ᱥᱟᱹᱛ ᱪᱟᱵᱟᱭᱱᱟ, ᱟ ᱱᱚᱜ-ᱚ ᱱᱚᱣᱟ ᱦᱟᱸᱜ ᱜᱷᱩᱴᱩ ᱜᱷᱩᱴᱩ ᱨᱮᱭᱟᱜ ᱜᱮ ᱪᱟᱨᱮᱧᱚᱜ ᱠᱟᱱᱟ ᱢᱤᱜ ᱵᱟᱨ ᱦᱚᱲᱟᱜ ᱟᱨ ᱟᱨ ᱡᱟᱹᱥᱛᱤ ᱠᱟᱭ ᱫᱚ ᱪᱟᱵᱟᱭᱱᱟ ᱟᱯ ᱥᱮᱭᱟᱜ᱾ ᱵᱟᱨ ᱯᱮ ᱫᱤᱱ ᱠᱩ ᱵᱟᱨ ᱯᱮ ᱫᱤᱱ ᱠᱩ ᱨᱚᱦᱚᱭ ᱠᱟᱜ ᱜᱮᱭᱟ ᱦᱟᱸᱜ᱾ ᱪᱟᱵᱟᱜᱼᱟ ᱜᱚᱝᱠᱮ ᱚᱱᱮ ᱩᱝᱠᱟ ᱟᱞᱮ ᱥᱮᱜ ᱫᱚ᱿
ᱟᱫᱚ ᱚᱝᱠᱟ ᱜᱮ ᱦᱟᱸᱜ ᱟᱞᱮ ᱥᱮᱜ ᱫᱚ ᱦᱮᱸ, ᱟᱪᱷᱟ ᱜᱚᱝᱠᱮ
ᱦᱚᱰ ᱵᱮᱱ᱾
ᱮ ᱫᱟᱹᱭ ᱢᱤᱜ ᱠᱟᱛᱷᱟ ᱞᱤᱧ ᱢᱮᱱᱟ ᱪᱮ ᱟᱯᱮ ᱥᱮᱜ ᱢᱟ ᱱᱚᱼᱚ ᱱᱚᱝᱠᱟ ᱴᱷᱤᱠ ᱜᱤ᱾ ᱨᱚᱦᱚᱭ ᱠᱩ ᱢᱚᱸᱡᱽ ᱵᱩᱱ ᱨᱚᱦᱚᱭᱟ, ᱟᱨ ᱦᱩᱲᱩ ᱠᱩ ᱦᱚᱭᱚ ᱦᱩᱭᱩᱜ ᱞᱟᱹᱜᱤᱜ ᱵᱚᱞᱮ ᱥᱮ ᱰᱷᱮᱨ ᱦᱩᱭ ᱪᱚᱭ ᱞᱟᱹᱜᱤᱜ ᱵᱚᱱ ᱚᱱᱠᱟ ᱵᱚᱱ ᱤᱭᱟᱹᱭᱟᱵᱚᱱ ᱚᱱᱟ ᱠᱚ᱾ ᱦᱟᱯ ᱠᱚᱵᱚᱱ ᱞᱟᱜᱟᱣᱟ ᱚᱱᱟ ᱥᱟᱨ ᱠᱳ ᱰᱤᱭᱮᱯᱤ ᱠᱳ ᱩᱨᱭᱟᱹ ᱠᱩ ᱪᱮᱜᱠᱟᱱ ᱪᱮ ᱮᱢᱟᱱ ᱛᱮᱭᱟᱜ ᱠᱚ ᱟᱪᱷᱟ ᱱᱚᱠᱟ ᱜᱚᱝᱠᱮ ᱞᱤᱧ ᱧᱮᱞᱟ ᱟᱯᱮ ᱥᱮᱡ ᱫᱚ ᱱᱚᱣᱟ ᱠᱚ ᱯᱮ ᱞᱟᱜᱟᱣ ᱵᱟᱲᱟᱭᱟ ᱥᱮ ᱵᱟᱯᱮ ᱵᱟᱝ ᱯᱮ ᱞᱟᱜᱟᱣ ᱵᱟᱲᱟᱭᱟ ᱟᱫᱚ ᱚᱱᱟ ᱨᱮᱭᱟᱜ ᱞᱟᱹᱭ ᱟᱞᱟᱝ ᱢᱮ ᱛᱷᱩᱲᱟ ᱜᱟᱱ?
ᱦᱚ-ᱦᱳᱭ ᱜᱚᱝᱠᱮ ᱱᱚᱣᱟ ᱢᱟ ᱱᱟᱦᱟᱜ ᱟᱹᱰᱤ ᱮᱠᱫᱚᱢ ᱥᱟᱹᱨᱤ ᱠᱟᱛᱷᱟ ᱜᱮᱵᱮᱱ ᱞᱟᱹᱭ ᱠᱮᱜ ᱱᱮᱛᱟᱨ ᱠᱮᱛᱮᱜ ᱫᱚ ᱱᱟᱦᱟᱜ ᱟᱵᱚ ᱠᱷᱮᱛ ᱠᱚᱨᱮ ᱵᱚᱱ ᱪᱟᱞᱟᱜ ᱠᱟᱱᱟ ᱠᱟᱹᱢᱤ ᱟᱨ ᱱᱟᱦᱟᱜ ᱵᱩᱱ ᱪᱟᱞᱟᱣ ᱠᱟᱛᱮᱜ ᱵᱚᱱ ᱵᱟᱵᱩᱱ ᱵᱟᱰᱟᱭ ᱠᱷᱟᱡ ᱡᱟᱦᱟᱸᱭ ᱠᱚ ᱮᱠᱟᱞ ᱜᱮ ᱡᱮ ᱡᱟᱦᱟᱸᱭ ᱫᱚ ᱥᱮ-ᱥᱮᱫᱟᱭ ᱫᱚ ᱱᱟᱦᱟᱜ ᱮᱱᱛᱮᱱ ᱠᱷᱟᱹᱞᱤ ᱜᱟᱹᱭ ᱰᱟᱝᱨᱟ ᱠᱚ ᱛᱟᱦᱮᱸᱱᱚᱜ ᱠᱟᱱ ᱛᱟᱦᱮᱸᱱᱟ ᱛᱚ ᱜᱚᱲᱟ ᱯᱮᱨᱮᱜ ᱟᱨ ᱩᱝᱠᱩ ᱜᱟᱹᱭ ᱰᱟᱝᱨᱟᱣᱟᱜ ᱚᱝᱠᱩ ᱜᱩᱨᱤᱜ ᱠᱚ ᱱᱟᱦᱟᱜ ᱚᱱᱟ ᱜᱩᱨᱤᱡ ᱵᱟᱸᱫᱮ ᱵᱚᱱ ᱤᱫᱤ ᱴᱩᱠᱟᱜ ᱠᱟᱱ ᱛᱟᱦᱮᱱᱟ᱾ ᱟᱨ ᱚᱸᱰᱮ ᱠᱷᱚᱡ ᱜᱮ ᱚᱱᱟ ᱠᱷᱮᱛ ᱨᱮᱵᱚᱱ ᱪᱟᱞᱟᱣᱮᱜ ᱠᱟᱱ ᱛᱟᱦᱮᱱᱟ ᱟᱨ ᱚᱱᱟ ᱠᱩᱱ ᱥᱤ-ᱥᱤᱭᱟᱜ ᱪᱩᱭᱮᱜ ᱠᱟᱱ ᱛᱟᱦᱮᱱᱟ᱾ ᱟᱫᱚ ᱱᱮᱛ ᱠᱟᱛᱮᱜ ᱪᱮᱠᱟᱹᱜ ᱠᱟᱱᱟ ᱱᱮᱛᱟᱨ ᱠᱟᱛᱮᱜ ᱱᱮᱛᱟᱨ ᱠᱟᱛᱮᱜ ᱫᱚ ᱟᱫᱚ ᱚᱱᱮ ᱵᱮᱱ ᱡᱟᱞᱟᱣ ᱠᱟᱱᱟ ᱠᱷᱮᱛ ᱛᱮ ᱱᱟ ᱦᱟᱜ ᱟᱫᱚ ᱩᱱᱤ ᱫᱚᱭ ᱮᱨ ᱫᱟ ᱱᱟᱦᱟᱜ ᱢᱤᱜ ᱦᱚᱲ ᱫᱚᱭ ᱮ-ᱮᱨ ᱞᱟᱜᱟᱣ ᱠᱟᱱᱟ ᱟᱫᱚᱵᱮᱱ ᱠᱩᱞᱤᱭ ᱤᱫᱤ ᱠᱟᱱᱟ, ᱱᱚᱣᱟ ᱫᱚ ᱪᱮᱫ ᱠᱟᱱᱟ? ᱟᱫᱚ ᱱᱟᱦᱟᱸᱜ ᱩᱱᱤ ᱞᱟᱹᱭᱟ ᱱᱚᱣᱟ ᱡᱩᱫᱤᱢ ᱞᱟᱜᱟᱣ ᱞᱮᱠᱷᱟᱡ ᱱᱟᱦᱟᱸᱜ ᱠᱷᱮᱛ ᱨᱮ ᱛᱤᱡᱩ ᱠᱚ ᱜᱚᱡᱚᱜᱼᱟ᱾ ᱥᱮ ᱜᱷᱟᱥ ᱠᱚ ᱜᱚᱡᱚᱜᱼᱟ ᱥᱮ ᱱᱟᱦᱟᱸᱜ ᱱᱚᱣᱟ ᱛᱮᱫᱚ ᱟᱹᱰᱤ ᱱᱟᱯᱟᱭ ᱦᱩᱭᱩᱜᱼᱟ, ᱛᱟᱦᱚᱞᱮ ᱢᱚᱱᱮᱨᱮ ᱱᱟᱜᱦᱟᱸᱜ ᱦᱩᱫᱤᱥ ᱠᱮᱫᱟ ᱛᱟᱦᱚᱞᱮ ᱱᱚᱣᱟ ᱫᱚ ᱟᱹᱰᱤ ᱢᱚᱸᱡ ᱡᱤᱱᱤᱥ ᱠᱟᱱᱟ ᱛᱚᱵᱮ ᱛᱚ ᱤᱧ ᱦᱚᱸ ᱤᱧᱟᱹᱜ ᱠᱷᱮᱛ ᱨᱮᱧ ᱞᱟᱜᱟᱣ ᱞᱮᱠᱷᱟᱡ ᱟᱹᱰᱤ ᱵᱮᱥ ᱦᱩᱭᱩᱜ ᱛᱤᱧᱟᱹ ᱤᱧᱟ. ᱜ ᱦᱚᱸ ᱠᱷᱮᱛ ᱨᱮ ᱦᱟᱸᱜ ᱦᱟᱹᱨᱭᱟᱹᱲ ᱜᱮ ᱦᱩᱲᱩ ᱠᱚ ᱫᱟᱨᱮᱜᱼᱟ ᱢᱚᱴᱟ ᱢᱚᱴᱟ ᱩᱰᱩᱠᱚᱜᱼᱟ᱾ ᱛᱟᱦᱚᱞᱮ ᱫᱚ ᱟᱢ ᱫᱚᱢ ᱟᱢᱦᱚᱢ ᱪᱟᱞᱟᱣᱱᱟ ᱫᱚᱠᱟᱱᱫᱟᱨ ᱟᱨᱮᱢ ᱠᱩᱞᱤ ᱠᱮᱫᱮᱭᱟ ᱟᱫᱚ ᱩᱱᱤ ᱢᱟ ᱱᱟᱦᱟᱸᱜ ᱞᱟᱹᱭ ᱜᱮ ᱩᱱᱤᱢᱟ ᱵᱤᱡᱽᱱᱮᱥ ᱞᱟᱹᱜᱤᱫ ᱮ ᱫᱩᱲᱩᱵ ᱠᱟᱱ ᱚᱸᱰᱮ ᱢᱟ᱾ ᱟᱫᱚᱢ ᱠᱩᱞᱤᱭᱮᱭᱟ ᱱᱚᱝᱠᱟᱱᱟᱜ ᱡᱤᱱᱤᱥ ᱢᱮᱱᱟᱜᱼᱟ ᱢᱮᱱᱟᱭ ᱦᱳᱭ ᱱᱚᱣᱟᱢ ᱞᱟᱜᱟᱣ ᱞᱮᱠᱷᱟᱡ ᱵᱟᱝ ᱱᱚᱝᱠᱟ ᱵᱟ ᱛᱨᱟᱜ ᱛᱟᱢᱟ ᱟᱨ ᱟᱞᱚᱢ ᱢᱮᱱᱟ, ᱟᱫᱚ ᱟᱵᱚ ᱡᱟᱦᱟᱸ ᱴᱷᱮᱱ ᱢᱤᱫ ᱠᱤᱞᱳ ᱚᱱᱟ ᱵᱟᱨ ᱠᱤᱞᱳ ᱱᱟᱦᱟᱸᱜ ᱩᱱᱤᱭᱟᱜ ᱞᱟᱹᱭ ᱠᱮᱫ ᱜᱮᱭᱟ ᱟᱨ ᱩᱱᱤᱭᱟᱜ ᱪᱮᱫ ᱟᱹᱠᱷᱨᱤᱧ ᱠᱟᱹᱢᱤ ᱚᱱᱟ ᱞᱟᱜᱟᱣ ᱞᱮᱠᱷᱟᱡ ᱫᱚ ᱟᱵᱚᱣᱟᱜ ᱟᱹᱰᱤ ᱟᱭᱢᱟ ᱠᱷᱚᱛᱤ ᱦᱩᱭᱩᱜ ᱛᱟᱵᱚᱱ ᱛᱟᱦᱮᱸᱱᱟ᱾ ᱛᱟᱭᱱᱚᱢ ᱫᱤᱱ ᱞᱟᱹᱜᱤᱫ ᱛᱮ ᱡᱟᱦᱟᱸ ᱛᱤᱥ ᱵᱚᱱ ᱡᱚᱢᱮᱫ ᱠᱟᱱᱟᱜ ᱟᱫᱚ ᱚᱱᱟ ᱛᱮᱜᱮ ᱱᱟᱦᱟᱸᱜ ᱦᱚᱲᱢᱚ ᱨᱮᱫᱚ ᱚᱱᱠᱟ ᱵᱷᱤᱴᱟᱢᱤᱱ ᱠᱚ ᱵᱟᱵᱚᱱ ᱧᱟᱢᱮᱫ ᱠᱟᱱᱟ ᱦᱳᱭ ᱜᱚᱝᱠᱮ᱾
ᱟᱹᱰᱤᱥ ᱵᱮᱥᱵᱮᱱ ᱨᱚᱲ ᱠᱮᱜᱼᱟ ᱟᱨ ᱥᱟᱹᱨᱤᱜᱮ ᱱᱚᱣᱟ ᱵᱚᱱ ᱞᱟᱦᱟ ᱛᱮᱫ ᱵᱚᱱ ᱚᱱᱮ ᱵᱚᱱ ᱢᱮᱱᱮᱫ ᱛᱟᱦᱮᱸᱱᱟ ᱵᱚᱞᱮ ᱫᱟᱜ ᱨᱮᱜᱮ ᱥᱤᱜ ᱠᱟᱱ ᱛᱟᱦᱮᱸᱱᱟ ᱚᱱᱟ ᱜᱷᱟᱥ ᱠᱚᱞ ᱴᱩᱰᱩ ᱫᱟᱨᱮ ᱠᱚᱜᱼᱟ ᱚᱱᱟ ᱥᱤᱭᱮᱫ ᱠᱟᱱ ᱛᱟᱦᱮᱸᱱᱟ ᱥᱤᱭᱟᱜ ᱠᱟᱱ ᱛᱟᱦᱮᱸᱱᱟ ᱛᱚᱵᱮ ᱚᱱᱟ ᱛᱮᱜᱮ ᱠᱷᱟᱫ ᱠᱚ ᱵᱮᱱᱟᱜ ᱠᱟᱱ ᱛᱟᱦᱮᱸᱱᱟ ᱟᱨ ᱟᱹᱰᱤ ᱢᱚᱡᱽ ᱦᱩᱭᱩᱜ ᱠᱟᱱ ᱛᱟᱦᱮᱸᱱᱟ, ᱟᱨ ᱱᱮᱛᱟᱨ ᱫᱚ ᱚᱱᱟ ᱫᱟᱜ ᱦᱚᱸᱭ ᱠᱚᱢ ᱠᱮᱫ ᱵᱚᱱᱟ ᱟᱨ ᱚᱱᱟᱛᱮ ᱚᱱᱟ ᱥᱤᱛᱩᱝ ᱨᱮᱜᱤ ᱚᱱᱟ ᱠᱚ ᱥᱤ ᱞᱟᱦᱩᱫ ᱠᱟᱜ ᱠᱟᱱᱟ ᱠᱚ ᱟᱨ ᱟᱨ ᱚᱱᱮ ᱚᱱᱟ ᱛᱮᱜᱮ ᱚᱱᱟ ᱢᱚᱸᱡᱽ ᱛᱮ ᱠᱷᱟᱫᱽ ᱠᱚ ᱵᱟᱭ ᱧᱟᱢ ᱮᱫᱟ ᱟᱫᱚ ᱚᱱᱟ ᱛᱮᱜᱮ ᱚᱱᱮ ᱵᱮᱱ ᱢᱮᱱ ᱠᱮᱫ ᱞᱮᱠᱟ ᱱᱮᱛᱟᱨ ᱢᱟ ᱦᱮᱸ ᱛᱤᱡᱩᱭᱮᱫ ᱠᱟᱱᱟ ᱠᱚ ᱟᱨ ᱚᱱᱮ ᱚᱱᱟ ᱛᱮᱜᱮ ᱵᱚᱱ ᱧᱮᱞᱮᱫ ᱠᱟᱱᱟ ᱱᱮᱛᱟᱨ ᱢᱟ ᱠᱷᱟᱛ ᱵᱟᱝ ᱠᱷᱟᱡ ᱜᱮ ᱵᱟᱝ ᱞᱟᱜᱟᱣ ᱞᱮᱠᱷᱟᱡ ᱜᱮ ᱵᱟᱝ ᱦᱩᱭᱩᱜᱼᱟ ᱛᱟᱢᱟ ᱥᱮ ᱟᱫᱚ ᱚᱱᱮ ᱚᱱᱟ ᱠᱷᱟᱛᱤᱨ ᱡᱷᱚᱛᱚ ᱦᱚᱲ ᱜᱮᱞᱤᱧ ᱧᱮᱞᱮᱫ ᱠᱚᱣᱟ ᱟᱞᱮ ᱥᱮᱫ ᱨᱮᱫᱚ ᱡᱷᱚᱛᱚ ᱠᱚ ᱞᱟᱜᱟᱣᱮᱫ ᱠᱟᱱ ᱜᱮᱭᱟ ᱟᱨ ᱱᱚᱣᱟ ᱫᱚ ᱜᱚᱢᱠᱮ ᱟᱞᱮ ᱥᱮᱫ ᱫᱚ ᱵᱚᱞᱮ ᱚᱱᱟ ᱢᱤᱫ ᱫᱚᱢ ᱦᱟᱸᱜ ᱠᱚ ᱞᱟᱜᱟᱣᱟ ᱮᱦᱚᱵ ᱨᱮ ᱚᱱᱟ ᱨᱚᱦᱚᱭ ᱞᱟᱦᱟᱨᱮ ᱠᱚ ᱢᱤᱫᱫᱚᱢ ᱠᱚ ᱞᱟᱜᱟᱣᱟ, ᱟᱨ ᱛᱷᱚᱲᱟ ᱫᱤᱱ ᱵᱟᱫ ᱦᱟᱸᱜ ᱚᱱᱟ ᱨᱮᱭᱟᱜ ᱦᱩᱲᱩ ᱨᱮᱭᱟᱜ ᱜᱮ ᱥᱤᱪᱩᱭᱮᱥᱚᱱ ᱧᱮᱞ ᱧᱚᱜ ᱦᱩᱭᱩᱜᱼᱟ᱾ ᱟᱨ ᱚᱱᱟ ᱵᱟᱫᱽ ᱨᱮ ᱫᱚᱥᱟᱨ ᱵᱟᱨ ᱨᱮ ᱟᱨᱦᱚᱸ ᱠᱚ ᱮᱨᱟᱜᱼᱟ ᱟᱞᱮᱥᱮᱫ ᱫᱚ᱾ ᱟᱨ ᱟᱯᱮ ᱥᱮᱫ ᱜᱮ ᱱᱟᱦᱟᱸᱜ ᱮᱢ ᱞᱟᱹᱭᱟ ᱛᱷᱚᱲᱟ ᱜᱟᱱ ᱛᱤᱱᱟᱹᱜ ᱚᱱᱟ ᱯᱮ ᱞᱟᱜᱟᱣ ᱜᱮᱭᱟᱯᱮ ᱮᱨᱜᱟ ᱯᱮ ᱚᱱᱟ ᱚᱱᱟ ᱥᱟᱨ ᱠᱚ?
ᱦᱳᱭ ᱜᱚᱝᱠᱮ ᱟᱹᱰᱤ ᱥᱟᱹᱨᱤ ᱠᱟᱛᱷᱟ ᱜᱮ ᱠᱟᱴᱤᱡ ᱞᱤᱧ ᱞᱟᱹᱭᱮᱫ ᱠᱟᱱᱟ ᱡᱮ ᱢᱤᱫᱴᱮᱱ ᱦᱚᱲ ᱡᱩᱫᱤ ᱠᱷᱮᱛ ᱨᱮ ᱦᱚᱲ ᱞᱟᱜᱟᱣ ᱮ ᱧᱮᱞ ᱞᱮᱠᱚ ᱠᱷᱟᱱᱡ ᱫᱚ ᱱᱟᱦᱟᱸᱜ ᱪᱮᱫ ᱠᱮᱫᱟ ᱟᱨ ᱚᱱᱠᱟᱜᱮ ᱱᱟᱦᱟᱸᱜ ᱟᱞᱮ ᱠᱚᱦᱚᱸ ᱚᱱᱠᱟ ᱜᱮ ᱚᱱᱟ ᱞᱮ ᱥᱮᱬᱟ ᱠᱟᱜᱼᱟ᱾ ᱟᱫᱚ ᱡᱚᱠᱷᱚᱱ ᱥᱤ ᱦᱩᱭᱮᱱ ᱜᱮ ᱱᱟᱦᱟᱸᱜ, ᱟᱫᱚ ᱥᱤ ᱮᱠᱮᱱ ᱠᱷᱮᱛ ᱨᱮᱢᱟ ᱵᱟᱞᱮ ᱞᱟᱜᱟᱣ ᱛᱟᱦᱮᱸᱱᱟᱞᱮ ᱢᱟ ᱱᱟᱦᱟᱸᱜ᱾ ᱟᱫᱚ ᱚᱱᱮ ᱨᱚᱦᱚᱭ ᱠᱮᱫᱟᱞᱮ ᱟᱨ ᱨᱚᱦᱚᱭ ᱠᱟᱛᱮᱫ ᱱᱟᱦᱟᱸᱜ ᱫᱚᱥᱟᱨ ᱦᱤᱞᱳᱜ ᱵᱟᱠᱷᱟᱡ ᱛᱮᱥᱟᱨ ᱦᱤᱞᱳᱜ ᱚᱱᱟ ᱫᱚ ᱮᱨᱟᱜ ᱦᱩᱭᱩᱜᱼᱟ ᱜᱚᱴᱟ ᱠᱷᱮᱛ ᱱᱟᱦᱟᱸᱜ᱾ ᱛᱚ ᱟᱨ ᱚᱱᱟ ᱠᱷᱮᱛ ᱨᱮᱭᱟᱜ ᱫᱟᱜ ᱫᱚ ᱱᱟᱦᱟᱸᱜ ᱵᱟᱝ ᱮᱱᱛᱮᱫ ᱤᱭᱟᱹ ᱦᱩᱭᱩᱜᱼᱟ, ᱵᱟᱝ ᱩᱰᱩᱠ ᱦᱚᱪᱚᱣᱟᱜ ᱦᱩᱭᱩᱜᱼᱟ ᱪᱮᱫᱟᱜ ᱡᱮ ᱚᱱᱟ ᱨᱮᱫᱚ ᱮᱱᱛᱮᱫ ᱤᱭᱟᱹ ᱦᱩᱭᱩᱜᱼᱟ, ᱟᱨ ᱫᱟᱜ ᱠᱚᱦᱚᱸ ᱡᱟᱹᱥᱛᱤ ᱵᱟᱝ ᱤᱭᱟᱹ ᱦᱩᱭᱩᱜᱼᱟ᱾ ᱟᱫᱚ ᱯᱷᱤᱨ ᱚᱱᱟᱦᱟᱸᱜ ᱛᱷᱚᱲᱟ ᱜᱟᱱ ᱞᱟᱹᱴᱩ ᱧᱚᱜᱚᱜᱼᱟ ᱩᱱ ᱚᱠᱛᱮ ᱱᱟᱦᱟᱸᱜ ᱟᱨ ᱢᱤᱫ ᱛᱷᱚᱢ ᱱᱟᱦᱟᱸᱜ ᱞᱮ ᱞᱟᱜᱟᱣ ᱛᱟᱦᱮᱸᱱᱟ ᱟᱫᱚ ᱵᱟᱨ ᱫᱚᱢ ᱫᱚ ᱱᱟᱦᱟᱸᱜ ᱞᱮ ᱞᱟᱜᱟᱣ ᱜᱮᱭᱟ ᱢᱚᱴᱟᱢᱩᱴᱤ ᱫᱚᱚᱝ ᱠᱮ ᱟᱞᱮ ᱥᱮᱫ ᱫᱚ ᱱᱟᱦᱟᱸᱜ ᱚᱱᱠᱟ ᱵᱟᱰᱟᱭᱚᱜ ᱠᱟᱱᱟ ᱫᱤᱥᱟᱹᱜ ᱠᱟᱱᱟ ᱚᱱᱠᱟ,
ᱦᱮᱸ᱾
ᱟᱨ ᱟᱵᱮᱱ ᱥᱮᱫ ᱫᱚ ᱞᱟᱹᱭ ᱵᱮᱱ ᱛᱟᱦᱚᱞᱮ ᱛᱤᱱᱟᱹᱜ ᱫᱷᱚᱢ ᱯᱮ ᱞᱟᱜᱟᱣ ᱛᱟᱦᱮᱱᱟ᱾ ᱚᱱᱠᱟ ᱵᱟᱨᱫᱚᱢ ᱞᱮᱠᱟᱟᱜᱮ ᱟᱵᱮᱱ ᱥᱮᱫ ᱦᱚᱸ?
ᱦᱮᱸ ᱜᱚᱢᱠᱮ ᱟᱰᱤ ᱢᱚᱢ ᱞᱟ. ᱭ ᱠᱟᱜᱼᱟ ᱟᱞᱮᱥᱮᱱ ᱦᱚᱸ ᱱᱟᱟᱜ ᱞᱮ ᱞᱟᱜᱟᱣᱟ ᱚᱸᱰᱮ ᱱᱟᱦᱟᱜᱼᱼ ᱦᱩᱲᱳ ᱞᱮ ᱮᱨ ᱞᱟᱦᱟ ᱚᱱᱟ ᱤᱭᱟᱹ ᱞᱟᱦᱟᱭᱟᱞᱮ ᱚᱱᱟ ᱞᱚᱥᱚᱫ ᱞᱟᱦᱟᱭᱟᱞᱮ᱾ ᱟᱨ ᱞᱚᱥᱚᱫ ᱞᱟᱦᱟ ᱴᱷᱤᱠᱼᱼ ᱛᱮᱮᱫ ᱜᱮ ᱢᱤᱫ ᱫᱚᱢ ᱫᱚ ᱚᱱᱟ ᱟᱹᱨᱤ ᱨᱚᱦᱚᱭ ᱞᱮᱜᱮᱞᱮ ᱜᱚᱴᱟᱞᱮ ᱮᱨ ᱯᱩᱨᱟᱹᱣᱟ ᱚᱱᱟ ᱫᱚ ᱵᱚᱞᱮ ᱨᱚᱦᱚᱭ ᱠᱟᱛᱮᱮᱫᱼᱼ ᱵᱚᱞᱮ ᱥᱩᱵᱤᱫᱷᱟ ᱟᱹᱭᱠᱟᱹᱜᱼᱟ ᱵᱚᱞᱮ ᱟᱥᱟᱱᱧᱜ ᱟᱹᱭᱠᱟᱹᱜᱼᱟ ᱟᱨᱠᱷᱟᱡ ᱦᱩᱲᱩᱢ ᱨᱚᱦᱚᱭ ᱴᱷᱤᱠᱟᱼᱟ᱾ ᱟᱨᱦᱚᱸ ᱢ ᱥᱮᱬᱟ ᱧᱚᱜ ᱜᱮ ᱛᱟᱦᱮᱱᱟ ᱞᱟᱹᱴᱩ ᱧᱚᱜ ᱛᱟᱦᱮᱱᱟ ᱟᱫᱚ ᱯᱟᱹᱪᱞᱟᱹ ᱵᱟᱲᱟᱭ ᱦᱚᱸ ᱥᱮ ᱛᱟᱲᱟᱢ ᱵᱟᱲᱟᱭ ᱦᱚᱸ ᱫᱤᱠᱟᱹᱛᱼᱼ ᱱᱭᱠᱟᱹᱜᱼᱟ ᱟᱫᱚ ᱚᱱᱟᱛᱮ ᱞᱟᱦᱟ ᱨᱮᱜᱮ ᱱᱟᱟᱜ ᱞᱮ ᱮᱨ ᱠᱟᱜᱼᱟᱞᱮ ᱟᱨ ᱵᱟᱫᱽ ᱦᱩᱲᱩᱞ ᱞᱮ ᱨᱚᱦᱚᱭᱟ᱾ ᱟᱨ ᱚᱱᱮ ᱟᱵᱮᱱ ᱵᱮᱱ ᱢᱮᱱ ᱠᱟᱜ ᱞᱮᱠᱟ ᱚᱱᱟ ᱦᱟᱸᱜ ᱦᱩᱲᱩ ᱦᱟᱸᱜ ᱞᱟᱹᱴᱩ ᱧᱚᱜᱚᱜᱼᱟ ᱛᱷᱚᱲᱟ ᱦᱟᱹᱬᱭᱟᱹᱲ ᱧᱚᱜᱚᱜᱼᱟᱼᱼ ᱟᱨ ᱚᱱᱟ ᱵᱟᱨ ᱨᱮ ᱟᱨᱦᱞᱮᱼᱼ ᱢᱤᱫ ᱫᱚᱢ ᱞᱮ ᱞᱟᱜᱟᱣᱟᱜᱼᱟ ᱟᱫᱚ ᱟᱹᱞᱤᱧᱟᱜ ᱫᱤᱥᱟᱹ ᱨᱮᱦᱚᱸᱼᱼ ᱚᱱᱠᱟ ᱜᱮᱞᱤᱧ ᱧᱮᱞ ᱵᱟᱲᱟᱭᱟ ᱥᱮ ᱚᱠᱟ ᱞᱟᱜᱟᱣ ᱵᱟᱲᱟᱭᱟ ᱵᱟᱨᱠᱚᱢ ᱜᱮ ᱟᱨᱦᱟᱸᱜ ᱟᱹᱞᱤᱤᱧ ᱧᱮᱞ ᱧᱚᱜᱚᱜᱼᱟ ᱚᱱᱟ ᱦᱮᱸ ᱟᱨᱦᱚᱸ ᱚᱱᱟ ᱞᱤᱧ ᱧᱮᱞ ᱧᱚᱜᱚᱜᱼᱟᱸ ᱚᱱᱟ ᱫᱤᱱ ᱦᱟᱸᱜ ᱯᱚᱴᱮᱜᱼᱟ ᱦᱟᱸᱜ ᱯᱚᱴᱮᱡ ᱯᱚᱴᱮᱡ ᱛᱤᱭᱳᱚᱜ ᱥᱚᱢᱚᱭ ᱦᱟᱸᱜᱼᱼ ᱚᱱᱟ ᱪᱤᱞᱤ ᱠᱚᱪᱚᱝ ᱦᱟᱸᱜ ᱚᱱᱟ ᱠᱚ ᱪᱟᱭᱟ ᱠᱚᱥᱮ ᱛᱤᱡᱩ ᱠᱚ ᱚᱱᱟᱼᱼ ᱚᱱᱟ ᱥᱟᱠᱟᱢ ᱠᱚᱠᱚ ᱡᱚᱢ ᱜᱮᱭᱟ ᱠᱚ ᱫᱟᱨᱮᱛᱮᱮᱫᱼᱼ
ᱟᱫᱚ ᱱᱚᱝᱠᱮ ᱟᱫᱚ ᱚᱱᱟ ᱫᱚ ᱚᱱᱠᱟᱜ ᱠᱟᱱᱟ᱾ ᱡᱮ ᱡᱚᱠᱷᱚᱱ ᱢᱤᱫ ᱵᱟᱨ ᱱᱮᱛᱟᱨ ᱫᱚ ᱩᱰᱩᱠ ᱟᱠᱟᱱᱟ ᱱᱟᱦᱟᱜ ᱢᱟᱱᱮ ᱡᱚᱠᱷᱚᱱ ᱪᱟᱥ ᱟᱹᱣᱨᱤ ᱮᱼᱼ ᱠᱟᱹᱢᱤ ᱞᱟᱦᱟ ᱨᱮᱜᱮ ᱱᱟᱦᱟᱜ ᱱᱮᱛᱟᱨ ᱫᱚ ᱠᱷᱮᱛ ᱨᱮᱠᱚ ᱞᱟᱜᱟᱣᱮᱫ ᱠᱟᱱᱟ᱾ ᱟᱫᱚ ᱪᱮᱫ ᱠᱚ ᱞᱟᱜᱟᱣᱮᱫ ᱠᱟᱱᱟ ᱩᱱᱠᱩ ᱫᱚᱠᱚ ᱞᱟᱜᱟᱣᱮᱫᱼᱼ ᱠᱟᱱᱟ ᱚᱱᱟ ᱡᱮᱢᱚᱱ ᱵᱚᱱ ᱢᱮᱱ ᱠᱮᱭᱟ ᱮᱸᱼᱼ ᱚᱱᱟ ᱨᱟᱱ ᱠᱚ ᱞᱟᱜᱟᱣᱫᱟ ᱡᱟᱦᱟᱸ ᱨᱟᱱ ᱞᱟᱜᱟᱣ ᱠᱟᱛᱮᱫ ᱫᱚ ᱦᱟᱜ ᱜᱷᱟᱸᱥ ᱠᱚ ᱜᱚᱡ ᱦᱚᱪᱚᱭᱮᱫ ᱠᱟᱱᱟ᱾ ᱟᱫᱚ ᱜᱷᱟᱥ ᱠᱷᱚᱡᱚᱜ ᱠᱟᱱ ᱠᱷᱟᱱ ᱫᱚ ᱱᱟᱦᱜ ᱪᱮᱫ ᱪᱤᱠᱟᱹᱜ ᱠᱟᱱᱟ᱾ ᱜᱷᱟᱸᱥ ᱜᱚᱡ ᱠᱟᱛᱮᱫ ᱱᱟᱦᱟᱜ ᱚᱱᱟ ᱮᱴᱟᱜ ᱨᱚᱠᱚᱢ ᱜᱷᱟᱸᱥ ᱟᱫᱚ ᱤᱭᱟᱹᱜ ᱠᱟᱱᱟ᱾ ᱵᱟᱝ ᱵᱟᱝᱠᱚ ᱡᱟᱱᱟᱢᱚᱜᱼᱟ ᱜᱷᱟᱸᱥ ᱠᱚ ᱟᱨ ᱦᱩᱲᱩ ᱦᱮᱲᱦᱮᱫ ᱠᱚ ᱱᱟᱦᱟᱜ ᱟᱥᱟᱱ ᱜᱮᱠᱚ ᱟᱥᱟᱱᱚᱜᱼᱟ᱾ ᱟᱨ ᱱᱮᱛᱟᱨ ᱠᱟᱛᱮᱮᱫ ᱟᱹᱰᱤ ᱟᱸᱴ ᱴᱟᱺᱰᱤ ᱜᱟᱡᱟᱲ ᱠᱚᱨᱮ ᱠᱷᱮᱛ ᱠᱚᱨᱮᱱᱟᱜ ᱟᱹᱰᱤ ᱟᱸᱴ ᱪᱮᱫ ᱠᱚ ᱜᱟᱡᱟᱲᱪᱚ ᱦᱩᱭᱩᱜᱼᱼ ᱟᱨ ᱪᱮᱫ ᱠᱚ ᱦᱟᱸᱥᱪᱚ ᱱᱟ ᱟᱹᱰᱤ ᱟᱸᱴ ᱦᱩᱭᱩᱜ ᱠᱟᱱᱟ ᱧᱮᱞᱚᱜ ᱠᱟᱱᱟ ᱮᱱᱛᱮ ᱱᱚᱝᱠᱟ᱾ ᱟᱨ ᱟᱯᱮ ᱥᱮᱫ ᱫᱚ ᱚᱱᱠᱟ ᱜᱷᱟᱥ ᱠᱚᱫᱚ ᱦᱩᱭᱩᱜ ᱛᱟᱦᱮᱱᱟ ᱥᱮ ᱵᱟᱝ ᱠᱷᱮᱛ ᱠᱚᱨᱮ ᱠᱚ ᱨᱮᱫ ᱫᱟᱜᱟᱭ ᱚᱵᱮ ᱛᱚᱼᱼ ᱦᱳᱭ ᱜᱚᱝᱠᱮᱼᱼ
ᱦᱳᱭ ᱟᱪᱪᱷᱟ ᱜᱚᱝᱠᱮ ᱚᱱᱟ ᱚᱱᱟ ᱥᱟᱠᱟᱢ ᱠᱚ ᱚᱱᱟᱼᱼ ᱢᱟᱱᱮ ᱦᱩᱲᱩ ᱫᱟᱨᱮᱜᱼᱟ ᱚᱱᱟ ᱵᱟᱟᱨ ᱫᱚ ᱫᱚᱵᱚᱱ ᱞᱟᱹᱭᱟ ᱩᱱᱠᱩ ᱛᱤᱡᱩ ᱠᱚ ᱡᱚᱢ ᱠᱷᱟᱡᱼᱼ ᱟᱞᱮ ᱥᱮ ᱫᱚ ᱚᱱᱟ ᱮᱥᱯᱮᱨᱮ ᱠᱚ ᱚᱱᱟᱼᱼ ᱵᱷᱤᱴᱟᱢᱤᱱ ᱠᱚ ᱛᱟᱦᱮᱱᱟ ᱥᱮ ᱚᱱᱟ ᱛᱤᱡᱩ ᱜᱩᱡᱚᱜ ᱨᱟᱱ ᱠᱚ ᱚᱱᱟᱞᱮ ᱮᱥᱯᱮᱨᱮᱭᱟ ᱛᱚᱵᱮ ᱟᱹᱰᱤ ᱢᱚᱸᱡᱽᱼᱼ ᱜᱮ ᱦᱩᱭᱩᱜᱼᱟ ᱟᱨ ᱟᱹᱰᱤ ᱢᱚᱸᱡᱽ ᱟᱨ ᱤᱭᱟᱹ ᱦᱚᱸ ᱥᱟᱵᱚᱜᱼᱟ ᱚᱱᱟᱼᱼ ᱫᱟᱱᱟ ᱦᱚᱸ ᱵᱟᱝ ᱪᱚᱯᱟᱲᱟᱜᱼᱟ ᱡᱟᱹᱥᱛᱤ ᱟᱫᱚ ᱚᱱᱟ ᱠᱚ ᱟᱯᱮ ᱥᱮᱫ ᱯᱮ ᱮᱥᱯᱮᱨᱮᱭᱟᱜᱼᱟ ᱥᱮ ᱵᱟᱯᱮᱼᱼ ᱚᱱᱟ ᱛᱷᱚᱲ ᱞᱟᱟᱜ ᱢᱮ?
ᱦᱳᱭ ᱜᱚᱝᱠᱮ ᱚᱱᱟᱼᱼ